ᱦᱩᱸ ᱦᱮᱞᱳ᱾
ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱮᱸ ᱜᱚᱢᱠᱮ ᱨᱚᱲ ᱟᱸᱡᱚᱢᱚᱜ ᱠᱟᱱᱟ ᱟᱵᱤᱱ ᱵᱤᱱ ᱟᱸᱡᱚᱢ ᱮᱫᱟ᱾
ᱦᱮᱸ ᱟᱸᱡᱚᱢᱚᱜ ᱠᱟᱱ ᱜᱮᱭᱟ ᱛᱟᱦᱞᱮ ᱜᱚᱝᱠᱮ ᱛᱤᱠᱤᱱ ᱨᱮᱱᱟᱜ ᱡᱚᱢ ᱵᱟᱲᱟ ᱚᱠᱟ ᱫᱚ ᱦᱩᱭ ᱞᱮᱱ ᱛᱟᱵᱤᱱᱟ ᱥᱮ ᱵᱟᱝᱼᱟ
ᱦᱮᱸ ᱡᱚᱢ ᱵᱟᱲᱟ ᱠᱚ ᱦᱩᱭ ᱮᱱᱟ ᱡᱚᱢ ᱵᱟᱲᱟ ᱠᱟᱛᱮᱫ ᱦᱚᱸᱜ ᱚᱭ ᱡᱤᱨᱟᱹᱣ ᱵᱟᱲᱟ ᱦᱩᱭ ᱟᱠᱟᱱᱟ ᱟᱵᱮᱱ ᱵᱤᱱ ᱡᱚᱢ ᱵᱟᱲᱟ ᱠᱮᱫᱼᱟ ᱥᱮ ᱵᱟᱝᱼᱟ
ᱦᱮᱸ ᱦᱮᱸ ᱡᱚᱢ ᱵᱟᱲᱟ ᱦᱩᱭ ᱟᱠᱟᱱᱟ᱾
ᱦ ᱦᱮᱸ ᱫᱚ ᱠᱟᱹᱴᱤᱡ ᱱᱚᱣᱟ ᱞᱟᱝ ᱜᱟᱞ ᱢᱟᱨᱟᱣᱟ ᱥᱮ ᱵᱟᱯᱞᱟ ᱠᱚ ᱤᱫᱤ ᱠᱟᱛᱮᱫ
ᱚ ᱟᱪᱪᱷᱟ ᱟᱪᱪᱷᱟ ᱦᱮᱸ ᱱᱟᱯᱟᱭ ᱠᱟᱛᱷᱟ ᱫᱚ ᱱᱚᱜᱼᱚᱭ ᱱᱚᱣᱟ ᱦᱚᱸ ᱱᱟᱯᱟᱭ ᱠᱟᱛᱷᱟᱢ ᱥᱟᱵ ᱨᱟᱠᱟᱵ ᱟᱠᱟᱫ ᱛᱟᱞᱟᱝ-ᱟ
ᱦᱮᱸ ᱜᱚᱝᱠᱮ ᱚᱱᱮ ᱢᱟᱥᱮ ᱞᱟᱹᱭ ᱛᱟᱞᱟᱝ ᱢᱮ ᱠᱟᱹᱴᱤᱡ ᱵᱟᱯᱞᱟ ᱫᱚ ᱟᱯᱮ ᱥᱮᱫ ᱫᱚ ᱢᱟᱱᱮ ᱪᱮᱫ ᱞᱮᱠᱟ ᱦᱩᱭ ᱵᱟᱲᱟᱜ ᱠᱟᱱ ᱜᱮᱭᱟ ᱟᱨ ᱪᱮᱫ ᱞᱮᱠᱟ ᱧᱮᱞᱚᱜ ᱠᱟᱱᱟ ᱱᱤᱛᱚᱜ ᱡᱟᱹᱥᱛᱤ ᱠᱟᱭᱛᱮ?
ᱟᱪᱪᱷᱟ ᱦᱮᱸ ᱜᱚᱝᱠᱮ ᱟᱵᱚ ᱡᱟᱦᱟᱸ ᱥᱟᱶᱛᱟ ᱨᱮ ᱡᱟᱦᱟᱸ ᱵᱟᱯᱞᱟ ᱦᱮᱱᱟᱜ ᱛᱟᱵᱚᱱᱟ ᱟᱵᱚ ᱡᱟᱦᱟᱸ ᱯᱟᱲᱦᱟᱜ ᱟᱵᱚ ᱡᱟᱦᱟᱸ ᱯᱟᱲᱦᱟᱣ ᱟᱸᱡᱚᱢ ᱠᱟᱫᱟ ᱵᱚᱱ ᱥᱮ ᱥᱮᱫᱟᱭ ᱢᱤᱫ ᱴᱮᱱ ᱠᱚᱢ ᱟᱸᱡᱚᱢ ᱠᱟᱫᱟ ᱡᱮ ᱮᱭᱟᱭ ᱤᱨᱟᱹᱞ ᱜᱚᱴᱟᱝ ᱵᱟᱯᱞᱟ ᱦᱮᱱᱟᱜ ᱛᱟᱵᱚᱱᱟ ᱥᱮ ᱪᱮᱫ ᱜᱚᱝᱠᱮ
ᱦᱚᱭ ᱵᱮᱥ
ᱦᱮᱸ ᱛᱟᱦᱚᱞᱮ ᱠᱷᱟᱱ ᱚᱱᱟ ᱠᱚ ᱵᱟᱯᱞᱟ ᱢᱩᱫᱽᱨᱮ ᱟᱵᱚ ᱡᱩᱫᱤ ᱵᱚᱱ ᱧᱮᱞ ᱵᱟᱨ ᱨᱚᱠᱚᱢ ᱵᱟᱯᱞᱟ ᱜᱮᱵᱚᱱ ᱧᱮᱞ ᱧᱟᱢᱮᱫᱼᱟ ᱞᱟᱦᱟᱛᱮ ᱡᱟᱦᱟᱸ ᱛᱤᱱᱟᱹᱜ ᱵᱟᱯᱞᱟ ᱠᱚ ᱛᱟᱦᱮᱸ ᱠᱟᱱᱟ ᱚᱱᱟ ᱠᱚᱫᱚ ᱵᱟᱯᱞᱟ ᱠᱚ ᱵᱟᱸᱵᱚᱱ ᱧᱮᱞ ᱧᱟᱢᱮᱫᱼᱟ ᱟᱨ ᱚᱱᱟ ᱠᱚ ᱢᱩᱫᱽ ᱨᱮ ᱡᱮᱢᱚᱱ ᱥᱟᱨ ᱥᱟᱹᱜᱩᱱ ᱵᱟᱯᱞᱟ ᱧᱮᱞ ᱧᱟᱢᱚᱜ ᱠᱟᱱᱟ ᱚᱱᱟ ᱠᱷᱚᱱ ᱡᱟᱹᱥᱛᱤ ᱧᱮᱞ ᱧᱟᱢᱚᱜ ᱠᱟᱱᱟ ᱦᱟᱱᱮ ᱡᱟᱦᱟᱸ ᱠᱚᱲᱟ ᱜᱤᱫᱽᱨᱟᱹ ᱠᱩᱲᱤ ᱜᱤᱫᱽᱨᱟᱹ ᱟᱹᱠᱤᱱ ᱠᱩᱥᱤ ᱛᱮᱠᱤᱱ ᱵᱟᱯᱞᱟᱜ ᱠᱟᱱᱟ᱾ ᱛᱟᱨᱯᱚᱨᱮ ᱮᱸ ᱵᱟᱦᱟ ᱥᱟᱣ ᱦᱩᱭᱩᱜ ᱠᱟᱱᱟ᱾ ᱟᱨ ᱱᱚᱜᱼᱚᱭ ᱱᱚᱝᱠᱟ ᱟᱞᱮ ᱥᱮᱫ ᱫᱚ ᱱᱚᱝᱠᱟ ᱧᱮᱞ ᱧᱟᱢᱚᱜ ᱠᱟᱱᱟ ᱜᱚᱝᱠᱮ ᱱᱚᱣᱟ ᱠᱤᱱ ᱵᱟᱨᱭᱟ ᱜᱮ ᱟᱯᱮ ᱥᱮᱫ ᱫᱚ
ᱟᱞᱮ ᱥᱮ ᱦᱚᱸ ᱡᱟᱦᱟᱸ ᱟᱢ ᱞᱟᱹᱭ ᱠᱮᱫ ᱛᱟᱵᱚᱱᱟ ᱡᱟᱦᱟᱸ ᱟᱵᱚᱣᱟᱜ ᱫᱚ ᱟᱹᱰᱤ ᱨᱚᱠᱚᱢ ᱜᱮ ᱵᱟᱯᱞᱟ ᱢᱮᱱᱟᱜ ᱛᱟᱵᱚᱱᱟ ᱫᱚ ᱡᱟᱹᱥᱛᱤ ᱠᱟᱭᱛᱮ ᱟᱞᱮ ᱥᱮᱫ ᱫᱚ ᱡᱟᱥᱛᱤ ᱠᱟᱭᱛᱮ ᱱᱚᱣᱟ ᱜᱮ ᱧᱮᱞᱚᱜ ᱠᱟᱱᱟ ᱟᱸᱜᱤᱨ ᱵᱟᱯᱞᱟ ᱟᱨ ᱡᱟᱦᱟᱸ ᱫᱚ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱛᱚ ᱟᱞᱮ ᱥᱮᱫ ᱫᱚᱢ ᱧᱮᱞ ᱞᱮᱠᱷᱟᱱ ᱢᱤᱫ ᱯᱚᱠᱠᱷᱮ ᱫᱚ ᱥᱟᱨ ᱥᱟᱹᱜᱩᱱ ᱵᱟᱯᱞᱟ ᱫᱚ ᱢᱟᱱᱮ ᱪᱟᱵᱟ ᱞᱮᱠᱟ ᱜᱮ ᱧᱮᱞ ᱧᱟᱢᱚᱜᱼᱟ᱾ ᱡᱟᱦᱟᱸ ᱫᱚ ᱦᱩᱭᱩᱜ ᱠᱟᱱᱟ ᱱᱤᱛᱚᱜ ᱫᱚ ᱡᱟᱹᱥᱛᱤ ᱠᱟᱭ ᱛᱮᱜᱮ ᱢᱟᱱᱮ ᱟᱹᱰᱤ ᱢᱟᱱᱮ ᱟᱸᱜᱤᱨ ᱵᱟᱯᱞᱟ ᱧᱮᱞᱚᱜ ᱠᱟᱱᱟ ᱡᱟᱦᱟᱸ ᱫᱚ ᱱᱤᱛᱚᱜ ᱡᱮᱢᱚᱱ ᱟᱹᱰᱤ ᱠᱚᱢ ᱠᱚᱢ ᱚᱠᱛᱚ ᱨᱮᱜᱮ ᱠᱚ ᱟᱸᱜᱤᱨᱚᱜ ᱠᱟᱱᱟ᱾ ᱛᱚ ᱠᱚᱢ ᱮᱠᱛᱚ ᱦᱩᱭ ᱠᱟᱛᱮᱜ ᱜᱮ ᱠᱚᱲᱟ ᱜᱤᱫᱽᱨᱟᱹ ᱦᱚᱸ ᱠᱚᱢ ᱠᱟᱹᱴᱤᱡ ᱜᱮ ᱠᱩᱲᱤ ᱜᱤᱫᱽᱨᱟᱹ ᱦᱚᱸ ᱠᱟᱴᱤᱡ ᱜᱮ ᱟᱸᱜᱤᱨ ᱤᱱᱠᱟᱹ ᱛᱮᱠᱤᱱ ᱵᱟᱯᱞᱟᱜ ᱠᱟᱱᱟ ᱱᱚᱜᱼᱚᱭ ᱱᱚᱝᱠᱟ ᱠᱤᱱᱛᱩ ᱱᱚᱣᱟ ᱡᱟᱹᱥᱛᱤ ᱧᱮᱞᱚᱜ ᱠᱟᱱᱟ ᱢᱮᱱᱠᱷᱟᱱ ᱡᱟᱦᱟᱸ ᱥᱟᱨ ᱥᱟᱹᱜᱩᱱ ᱵᱟᱯᱞᱟ ᱡᱟᱦᱟᱸ ᱢᱮᱱᱟᱜ ᱟᱠᱟᱫᱟ ᱛᱚ ᱱᱚᱣᱟ ᱦᱚᱸ ᱧᱮᱞ ᱫᱚ ᱧᱮᱞᱚᱜ ᱠᱟᱱ ᱜᱮᱭᱟ ᱛᱚ ᱱᱚᱣᱟ ᱫᱚ ᱠᱷᱩᱵ ᱠᱚᱢ ᱧᱮᱞᱚᱜ ᱠᱟᱱᱟ ᱮᱱᱠᱷᱟᱱ ᱟᱸᱜᱤᱨ ᱡᱟᱦᱟᱸ ᱟᱸᱜᱤᱨ ᱵᱟᱯᱞᱟ ᱨᱮ ᱡᱟᱹᱥᱛᱤ ᱧᱮᱞᱚᱜ ᱠᱟᱱᱟ᱾ ᱛᱚ ᱱᱚᱣᱟ ᱡᱟᱦᱟᱸ ᱢᱟᱱᱮ ᱮ ᱥᱟᱨ ᱥᱟᱹᱜᱩᱱ ᱵᱟᱯᱞᱟ ᱠᱷᱮᱛᱨᱮ ᱨᱮ ᱢᱟᱱᱮ ᱟᱯᱮ ᱥᱮᱱ ᱫᱚ ᱪᱮᱫ ᱞᱮᱠᱟ ᱵᱷᱟᱵᱛᱮ ᱥᱟᱨ ᱥᱟᱹᱜᱩᱱ ᱵᱟᱯᱞᱟ ᱠᱚ ᱦᱩᱭ ᱵᱟᱲᱮᱡᱚᱜ ᱜᱮᱭᱟ
ᱦᱮᱸ ᱜᱚᱝᱠᱮ ᱟᱫᱚ ᱱᱚᱣᱟ ᱥᱟᱨ ᱥᱩᱱ ᱵᱟᱯᱞᱟ ᱡᱚᱠᱷᱚᱱ ᱠᱟᱹᱢᱤ ᱮᱛᱚᱦᱚᱵ ᱢᱟᱲᱟᱝ ᱨᱮ ᱦᱮᱸ ᱮᱸ ᱱᱚᱣᱟ ᱥᱟᱨ ᱥᱟᱺᱜᱩᱱ ᱱᱤᱛᱚᱜ ᱠᱚ ᱢᱚᱬᱟᱝ ᱨᱮ ᱜᱮ ᱢᱤᱫ ᱨᱟᱭᱵ ᱫᱚ ᱛᱟᱦᱮᱱ ᱜᱮᱭᱟ ᱦᱮᱸ ᱟᱫᱚ ᱩᱱᱤ ᱜᱮ, ᱩᱱᱤᱫᱚ ᱡᱚᱠᱷᱚᱱ ᱢᱤᱫᱴᱟᱝ ᱚᱸᱰᱮ ᱵᱟᱵᱚᱛ ᱛᱮ ᱦᱟᱸᱰᱮ ᱤᱫᱤᱭᱟ ᱯᱩᱭᱞᱳ ᱨᱮ ᱟᱞᱮᱥᱮᱫ ᱧᱮᱞ ᱧᱮᱯᱮᱞ ᱦᱩᱭᱩᱜᱼᱟ᱾ ᱦᱮᱸ ᱠᱚᱲᱟ ᱜᱤᱫᱽᱨᱟᱹ ᱚᱲᱟᱜ ᱠᱷᱚᱱ ᱦᱚᱸ ᱧᱮᱞ ᱧᱮᱯᱮᱞ ᱠᱚ ᱪᱟᱞᱟᱜᱼᱟ᱾ ᱚᱲᱟᱜ ᱫᱩᱣᱟᱹᱨ ᱠᱚ ᱟᱨ ᱠᱩᱲᱤ ᱜᱤᱫᱽᱨᱟᱹ ᱚᱲᱟᱜ ᱠᱷᱚᱱ ᱦᱚᱸ ᱧᱮᱯᱮᱞ ᱠᱚ ᱦᱤᱡᱩᱜᱼᱟ᱾ ᱟᱫᱚ ᱡᱚᱠᱷᱚᱱ ᱢᱤᱫ ᱫᱤᱱ ᱯᱟᱨᱚᱢᱚᱜᱼᱟ ᱧᱮᱞ ᱧᱮᱯᱮᱞ ᱠᱟᱹᱢᱤ ᱠᱚᱨᱟᱣ ᱫᱚ ᱵᱟᱨ ᱦᱚᱲᱟᱜ ᱢᱚᱛᱟᱢᱚᱛ ᱫᱚ ᱨᱟᱭᱵᱟᱨ ᱦᱚᱲᱟᱢ ᱮ ᱢᱮᱛᱟ ᱠᱤᱱᱟᱹ ᱟᱫᱚ ᱡᱩᱫᱤ ᱩᱱᱠᱤᱱᱟᱜ ᱦᱮᱸ ᱥᱟᱹᱨᱤ ᱦᱩᱭᱮᱱ ᱠᱷᱟᱱ ᱟᱫᱚ ᱥᱟᱨ ᱥᱟᱜᱩᱱ ᱛᱮᱞᱮ ᱟᱬᱜᱚᱱᱟ ᱦᱮᱸ ᱟᱫᱚ ᱚᱱᱟ ᱥᱟᱨ ᱥᱟᱹᱜᱩᱱ ᱠᱚᱨᱮᱫᱚ ᱩᱱᱤ ᱱᱟᱶᱟ ᱵᱩᱦᱩ ᱱᱟᱶᱟ ᱠᱚᱲᱟ ᱢᱟᱞᱟ ᱵᱩᱱᱥᱤ ᱠᱚ ᱦᱚᱨᱚᱜ ᱠᱟᱛᱮ ᱪᱤᱱᱦᱟᱹᱴᱚ ᱦᱩᱭᱩᱜᱼᱟ ᱩᱱᱠᱩ ᱦᱮᱡ ᱠᱟᱛᱮ ᱳ ᱪᱮᱫᱟᱜ ᱮᱢ ᱨᱚᱲ ᱟᱭ ᱠᱟᱱᱟ ᱥᱚᱵᱥᱚᱢᱚᱭ ᱟᱨ ᱛᱟᱨᱯᱚᱨᱮ ᱦᱟᱸ ᱢᱤᱫ ᱴᱟᱝ ᱱᱤᱨᱫᱤᱥᱴᱚ ᱵᱟᱨ ᱦᱚᱲᱟᱜ ᱵᱷᱚᱨᱛᱤ ᱞᱮᱠᱟ ᱥᱚᱢᱢᱚᱭ ᱧᱮᱞ ᱠᱟᱛᱮ ᱟᱫᱚ ᱵᱟᱯᱞᱟ ᱨᱮᱱᱟᱜ ᱴᱷᱟᱲᱚ ᱜᱚᱴᱟ ᱦᱳᱭᱳᱜ-ᱟ᱾ ᱵᱟᱹᱨᱭᱟᱹᱛ ᱠᱚᱞᱮ ᱪᱟᱜᱼᱟ ᱚᱱᱠᱟ ᱠᱟᱛᱮ ᱦᱩᱭᱩᱜᱼᱟ ᱟᱯᱮᱥᱮᱫ ᱟᱯᱮᱥᱮᱫ ᱫᱚ ᱜᱚᱝᱠᱮ ᱛᱟᱦᱚᱞᱮ ᱱᱟᱞᱟ ᱜᱮ ᱥᱮ ᱚᱠᱟ ᱞᱮᱠᱟ
ᱟᱞᱮ ᱥᱮᱫ ᱦᱚᱸ ᱱᱚᱝᱠᱟ ᱡᱟᱦᱟᱢ ᱞᱟᱹᱭ ᱠᱮᱜᱼᱟ ᱡᱮᱢᱚᱱ ᱢᱤᱫᱴᱟᱝ ᱨᱟᱭᱵᱟᱨ ᱦᱟᱲᱟᱢ ᱥᱮ, ᱥᱟᱵ ᱠᱮᱫᱮᱭᱟ ᱛᱟᱨᱯᱚᱨ ᱢᱤᱫᱴᱟᱝ ᱠᱩᱲᱤ ᱜᱤᱫᱽᱨ ᱯᱟᱦᱴᱟ ᱢᱤᱫᱴᱟᱝ ᱠᱚᱲᱟ ᱜᱤᱫᱽᱨᱟᱹ ᱯᱟᱦᱟ ᱪᱟᱞᱟᱣ ᱠᱟᱛᱮ ᱦᱮᱸ ᱡᱮ ᱡᱚᱠᱷᱚᱱ ᱨᱟᱭᱵᱭᱨ ᱦᱟᱬᱟᱢ ᱴᱷᱮ ᱤᱫᱤ ᱠᱟᱛᱮ ᱛᱟᱨ ᱯᱚ ᱨᱮ ᱨᱮᱵᱮᱱ ᱱᱟ, ᱛᱟᱦᱮ ᱵᱟᱵᱟ ᱯᱟᱦᱴᱟ ᱠᱷᱚ ᱠᱚ ᱪᱟᱞᱟᱣᱮᱱ ᱜᱮ ᱛᱟᱯᱚᱨ ᱠᱩᱲᱤᱜᱤᱫᱽᱨ ᱯᱟᱦᱴᱟ ᱠᱷᱚᱱᱟᱜ ᱠᱚ ᱦᱮᱡ ᱮ ᱜᱮ ᱡᱩᱫᱤ ᱵᱟᱱᱟᱨ ᱛᱟᱞᱟᱨᱮ ᱡᱩᱫᱤ ᱟᱹᱠᱤᱱ ᱨᱮᱵᱮᱱ ᱱᱟᱹᱠᱤᱱ ᱥᱮ ᱠᱩᱥᱤ ᱱᱟᱠᱚ ᱠᱩᱥᱤ ᱨᱮᱡᱤ ᱠᱚ ᱦᱩᱭᱱᱟ ᱛᱟᱦᱚᱞᱮ ᱠᱷᱟᱱ ᱫᱚ ᱛᱟᱦᱞᱮ ᱮᱱᱦᱤᱞᱳᱜ ᱠᱚ ᱫᱤᱱ ᱠᱚ ᱜᱚᱴᱟ ᱠᱮᱫ ᱜᱮ ᱡᱮ ᱛᱤᱥ ᱵᱚᱱ ᱵᱟᱯᱞᱟᱜᱼᱟ ᱛᱚ ᱚᱱᱟ ᱵᱟᱯᱞᱟ ᱦᱚᱸ ᱜᱚᱴᱟᱮᱱ ᱜᱮ ᱛᱚ ᱚᱱᱟ ᱵᱟᱯᱞᱟ ᱨᱮ ᱱᱚᱝᱠᱟ ᱠᱟᱛᱮᱜ ᱜᱮ ᱟᱞᱮ ᱥᱮᱫ ᱦᱚᱸ ᱱᱚᱝᱠᱟ ᱠᱟᱛᱮᱜ ᱜᱮ ᱵᱟᱯᱞᱟ ᱫᱚ ᱦᱩᱭᱩᱜ ᱜᱮᱭᱟ᱾
ᱚᱻ
ᱟᱨ ᱡᱮᱢᱚᱱ ᱚᱱᱮ ᱵᱟᱯᱞᱟ ᱦᱮᱸ ᱪᱮᱫ ᱮᱢ ᱞᱟᱹᱭ ᱫᱟ ᱢᱟ ᱞᱟᱹᱭ ᱢᱮ
ᱦᱮᱸ ᱜᱚᱝᱠᱮ ᱟᱢ ᱞᱟᱹᱭ ᱛᱟᱞᱟᱝ ᱢᱮ
ᱚ ᱢᱮᱱᱫᱟᱹᱧ ᱡᱮᱢᱚᱱ ᱚᱱᱮ ᱵᱟᱯᱞᱟ ᱡᱟᱦᱟᱸ ᱦᱩᱭᱩᱜ ᱜᱮᱭᱟ ᱛᱚ ᱵᱟᱯᱞᱟ ᱫᱚ ᱢᱟᱱᱮ ᱦᱮᱸ ᱛᱤᱱ ᱫᱤᱱ ᱫᱷᱚᱨᱮ ᱦᱩᱭᱩᱜ ᱜᱮᱭᱟ ᱚᱱᱠᱟ ᱢᱤᱫ ᱫᱤᱱ ᱥᱮ ᱵᱟᱨ ᱫᱤᱱ ᱥᱮ ᱯᱮ ᱫᱤᱱ ᱱᱚᱝᱠᱟ
ᱚᱱᱮ ᱛᱚ ᱜᱚᱝᱠᱮ ᱡᱚᱠᱷᱚᱱ ᱥᱟᱨ ᱥᱟᱜᱩᱶ ᱵᱟᱯᱞᱟ ᱫᱟ ᱦᱩᱭᱱᱟ ᱛᱚ ᱟᱫᱚ, ᱟ ᱢᱤᱫ ᱫᱤᱱ ᱫᱚ ᱟᱞᱮ ᱞᱮ ᱪᱟᱞᱟᱣᱱᱟ ᱵᱟᱹᱨᱭᱟᱹᱛᱚᱜ ᱞᱮᱮ ᱪᱟᱞᱟᱣᱱᱟ ᱦᱮᱸ ᱟᱫᱚ ᱦᱟᱸᱰᱮ ᱦᱟᱸᱰᱮᱞᱮ ᱛᱟᱦᱮᱭᱮᱱᱟ ᱟᱨ ᱦᱟᱸᱰᱮ ᱠᱷᱚᱱ ᱟᱹᱭᱩᱵ ᱵᱮᱲᱟ ᱞᱮ ᱦᱮᱡ ᱮᱱᱟ᱾ ᱟᱸᱻ ᱛᱟᱨᱯᱚᱨᱮ ᱛᱟᱨᱯᱚᱨᱮ ᱟᱨᱦᱚᱸ ᱦᱟᱱᱠᱩ ᱠᱚ ᱦᱤᱡᱩᱜ-ᱟ?
ᱦᱮᱸ
ᱛᱟᱯᱚᱨ ᱟᱨᱦᱚᱸ ᱡᱟᱶᱟᱭ ᱠᱚᱲᱟ ᱦᱟᱸᱜ ᱦᱟᱸᱰᱮ ᱪᱟᱞᱟᱜᱼᱟ ᱯᱮ ᱯᱩᱱ ᱫᱤᱱ ᱚᱱᱠᱟ ᱦᱩᱭᱩᱜ ᱠᱟᱱᱟ ᱵᱩᱡ ᱠᱮᱜ-ᱟ᱾
ᱦᱮᱸ ᱦᱟᱱᱮ ᱢᱮᱨᱚᱢ ᱢᱟᱜ ᱠᱚ ᱦᱩᱭᱩᱜ ᱜᱮᱭᱟ ᱛᱚ ᱜᱚᱝᱠᱮ ᱦᱟᱱᱮ ᱵᱟᱹᱦᱩ ᱛᱟᱠᱚ ᱦᱟᱸᱰᱮ
ᱦᱮᱸ ᱦᱮᱸ ᱦᱮᱸ
ᱢᱮᱨᱚᱢ ᱢᱟᱜ ᱫᱚ ᱪᱮᱜᱠᱟ ᱦᱩᱭᱩᱜᱼᱟ ᱜᱚᱝᱠᱮ
ᱢᱮᱨᱚᱢ ᱢᱟᱜ ᱫᱚ ᱚᱱᱟ ᱫᱚ ᱤᱧᱦᱚᱸ ᱵᱟᱹᱧ ᱵᱟᱲᱟᱭᱟ ᱡᱮ ᱢᱮᱨᱚᱢ ᱢᱟᱜ ᱫᱚ ᱪᱮᱫᱟᱜ ᱡᱟᱦᱟᱸ ᱛᱤᱱᱟᱹᱜ ᱞᱮᱠᱟ ᱦᱮᱸ ᱡᱟᱦᱟᱸ ᱛᱤᱱᱟᱹᱜ ᱵᱤᱱ ᱵᱟᱲᱟᱭᱟ ᱛᱚ ᱚᱱᱟ ᱢᱮᱨᱚᱢᱟᱜ ᱫᱚ ᱡᱟᱱᱤᱡ ᱠᱷᱟᱱ ᱫᱚ ᱢᱮᱱᱟᱠᱚ ᱡᱮ ᱩᱱᱤ ᱡᱟᱦᱟᱸᱭ ᱢᱟᱱᱮ ᱡᱟᱢᱟᱭ ᱡᱟᱭ ᱠᱩᱲᱤ ᱜᱤᱫᱽᱨᱟᱹ ᱯᱟᱦᱴᱟ ᱢᱮᱨᱚᱢᱟᱜ ᱫᱚ ᱦᱩᱭᱩᱜᱼᱟ ᱥᱮ ᱡᱮᱢᱚᱱ ᱢᱤᱫᱴᱟᱝ ᱡᱟᱢᱟᱭ ᱠᱚ ᱵᱚᱸᱜᱟ ᱛᱞᱟ ᱠᱮᱫᱮᱭᱟ ᱩᱱᱤ ᱫᱚ ᱢᱟᱱᱮ ᱡᱮᱢᱚᱱ ᱵᱚᱸᱜᱟ ᱛᱟᱞᱟ ᱵᱚᱞᱛᱮ ᱟᱹᱠᱩ ᱚᱲᱟᱜ ᱨᱮ ᱡᱮᱢᱚᱱ ᱟᱫᱚ ᱜᱚᱴᱟ ᱜᱚᱴᱟ ᱚᱲᱟᱜ ᱜᱮ ᱵᱚᱞᱚ ᱫᱟᱲᱮᱭᱟᱜᱼᱟ ᱜᱚᱴᱟ ᱚᱲᱟᱜ ᱜᱮ ᱮᱸ ᱡᱚᱛᱚ ᱠᱤᱪᱷᱩ ᱜᱮ ᱠᱚᱨᱟᱣ ᱫᱟᱲᱮᱭᱟᱜᱼᱟ ᱟᱨ ᱡᱚᱛᱚ ᱠᱷᱚᱱ ᱢᱤᱫᱴᱟᱝ ᱡᱩᱫᱤ ᱡᱮᱢᱚᱱ ᱢᱤᱫᱴᱟᱝ ᱡᱮᱢᱚᱱ ᱟᱸᱜᱤᱨ ᱵᱟᱯᱞᱟ ᱠᱷᱮᱛᱨᱮ ᱨᱮ ᱡᱮᱢᱚᱱ ᱟᱸᱜᱤᱨ ᱵᱟᱯᱞᱟ ᱡᱚᱠᱷᱚᱱ ᱢᱤᱫᱴᱟᱝ ᱠᱩᱲᱤ ᱜᱤᱫᱽᱟᱹ ᱡᱚᱠᱷᱚᱱ ᱮᱢ ᱟᱜᱩ ᱩᱭᱟ ᱩᱱ ᱥᱚᱢᱚᱭ ᱠᱤᱱᱛᱩ ᱢᱮᱨᱚᱢ ᱵᱟᱝ ᱵᱚᱱ ᱢᱟᱜ ᱞᱮᱠᱷᱟᱡ ᱠᱤᱱᱛᱩ ᱵᱟᱝ ᱢᱟᱜ ᱞᱮᱠᱷᱟᱱ ᱠᱤᱱᱛᱩ ᱠᱩᱲᱤᱜᱤᱫᱽᱨᱟᱹ ᱵᱚᱞ ᱫᱟᱲᱮᱭᱟᱜ-ᱟ ᱡᱚᱛᱚ ᱚᱲᱟᱜ᱾ ᱵᱟᱭ ᱪᱷᱚᱸᱪ ᱫᱟᱲᱮᱭᱟᱜᱼᱟ ᱵᱟᱭ ᱢᱟᱸᱰᱞᱤ ᱫᱟᱲᱮᱭᱟᱜᱼᱟ ᱥᱮ ᱱᱚᱜ ᱱᱚᱝᱠᱟᱱᱟᱜ ᱢᱤᱫᱴᱟᱝ ᱢᱮᱱᱟᱜ ᱟᱠᱟᱫ ᱛᱟᱵᱚᱱᱟ ᱥᱮ ᱪᱮᱫ ᱞᱮᱠᱟ ᱩᱱᱟ. ᱜ ᱫᱚ ᱵᱟᱹᱧ ᱵᱟᱲᱟᱭᱟ ᱛᱚ ᱟᱞᱮ ᱥᱮᱫ ᱫᱚ ᱱᱚᱝᱠᱟ ᱧᱮᱞᱚᱜᱼᱟ ᱡᱮ ᱢᱮᱱᱛᱮ ᱟᱢ ᱵᱟᱯᱞᱟ ᱪᱟᱞᱟᱣ ᱞᱮᱱᱠᱷᱟᱱ ᱢᱤᱫᱴᱟᱝ ᱠᱩᱲᱤ ᱜᱤᱫᱽᱨᱟᱹ ᱪᱟᱹᱰᱤ ᱠᱩᱴᱟᱹᱢ ᱢᱮᱱᱛᱮᱞᱮ ᱢᱮᱱᱟ ᱪᱟᱹᱰᱤ ᱠᱩᱠᱩᱴᱟᱹᱢ ᱢᱮᱱᱛᱮ ᱪᱟᱹᱰ ᱞᱮ ᱢᱤᱫᱴᱮᱱ ᱢᱮᱨᱚᱢ ᱞᱮ ᱢᱟᱜ ᱠᱮᱫᱮ ᱜᱮ ᱩᱱᱤᱞᱮ ᱦᱮᱸ ᱵᱟᱹᱨᱭᱟᱹᱛᱚᱜ ᱢᱚᱱᱮ ᱠᱷᱟᱱ ᱵᱟᱹᱨᱭᱟᱹᱛᱚᱜ ᱞᱮ ᱪᱟᱞᱟᱣ ᱠᱟᱱᱟ ᱪᱟᱞᱟᱣ ᱠᱟᱛᱮ ᱡᱟᱦᱟᱸᱭ ᱢᱮᱨᱚᱢ ᱞᱮ ᱢᱟᱜᱮᱭᱟ ᱩᱱᱤ ᱫᱚ ᱛᱟᱦᱞᱮ ᱡᱟᱦᱟᱸ ᱛᱤᱱᱟᱹᱜ ᱵᱟᱹᱨᱭᱟᱹᱛ ᱠᱚᱲᱟ ᱵᱟᱹᱨᱭᱟᱹᱛ ᱠᱚᱲᱟ ᱠᱚᱞᱮ ᱪᱟᱞᱟᱜ ᱫᱚ ᱩᱱᱠᱩ ᱛᱟᱨᱯᱚᱨᱮ ᱥᱮᱛᱟᱜ ᱞᱮ ᱠᱷᱤᱪᱩᱲᱤ ᱠᱮᱫ ᱜᱮ ᱚᱱᱟ ᱠᱷᱤᱪᱲᱤ ᱠᱚ ᱡᱚᱢ ᱵᱟᱲᱟ ᱠᱟᱛᱮᱫ ᱟᱨ ᱵᱤᱫᱟᱹ ᱠᱟᱞᱮ ᱜᱮ ᱡᱟᱦᱟᱸᱭ ᱵᱟᱸᱫᱟᱱᱤ ᱠᱚ ᱮᱢᱟᱫᱮᱜᱮ ᱵᱟᱸᱫᱟᱱᱤ ᱯᱮᱸ ᱵᱟᱸ ᱵᱟᱸᱫᱟᱱᱤ ᱠᱚ ᱮᱢᱟᱫᱮᱜᱮ ᱟᱫᱚ ᱵᱟᱸᱫᱟᱱᱤ ᱠᱚ ᱥᱟᱵ ᱟᱛᱮ ᱜᱮᱞᱮ ᱦᱮᱡ ᱮᱱ ᱜᱮ
ᱚᱻ
ᱟᱞᱮ ᱥᱮᱫ ᱫᱚ ᱦᱸᱟᱜ
ᱛᱟᱦᱚᱞᱮ ᱠᱷᱟᱱ ᱪᱟᱹᱰᱤ ᱢᱮᱨᱚᱢ ᱡᱚᱢᱮ ᱼᱼ ᱯᱮ ᱩᱱ ᱦᱤᱞᱳᱜ ᱫᱚ ᱚᱱᱟ ᱵᱟᱹᱨᱭᱟᱹᱛᱚ ᱥᱚᱲᱮᱭᱟᱯᱮ ᱟᱫᱚ ᱚᱱᱟ ᱥᱳᱲᱮ ᱡᱚᱢ ᱠᱟᱛᱮ ᱜᱮ ᱛᱟᱨᱯᱚᱨᱮ ᱦᱟᱸᱜ ᱫᱚᱝ ᱠᱚᱯᱮ ᱮᱱᱮᱡᱼᱟ ᱵᱟᱝ
ᱦᱳᱭ ᱦᱳᱭ ᱫᱚᱝ ᱦᱮᱸ ᱫᱚᱝ ᱠᱚ ᱦᱮᱸ ᱫᱚᱝ ᱫᱚ ᱦᱟᱸᱜ ᱧᱤᱫᱟᱹ ᱜᱮᱞᱮ ᱮᱱᱮᱡ ᱠᱟᱱᱟ ᱫᱤ ᱧᱤᱫᱟᱹᱞᱮ ᱪᱟᱞᱟᱜ ᱠᱟᱱᱟ ᱵᱤᱨᱭᱟᱹᱛᱜ ᱧᱤᱫᱟᱹ ᱜᱮ ᱦᱟᱸᱜ ᱫᱚᱝ ᱠᱚᱞᱮ ᱮᱱᱮᱡᱼᱟ ᱛᱚ ᱮᱸ ᱡᱟᱦᱟᱸᱭ ᱢᱮᱨᱚᱢ ᱠᱚ ᱢᱟᱜᱮᱭᱟ ᱱᱤᱫᱚ ᱵᱷᱳᱨ ᱵᱷᱳᱨ ᱛᱮᱠᱚ ᱢᱟᱜᱮᱭᱟ ᱦᱟᱸᱜ ᱛᱟᱯᱚᱨᱮ ᱩᱱᱤ ᱢᱟᱜ ᱠᱟᱛᱮ ᱵᱷᱳᱨ ᱛᱮ ᱦᱮ ᱦᱮᱧ ᱧᱤᱫᱟᱹᱭᱟ ᱵᱷᱚᱡᱽ ᱠᱚᱠᱚ ᱡᱚᱢ ᱵᱟᱲᱟ ᱠᱚ ᱦᱳᱭ ᱮᱱᱛᱮ ᱛᱯᱟᱚᱨ ᱥᱮᱛᱟᱜ ᱨᱮ ᱡᱟᱦᱟᱸ ᱥᱮᱛᱟᱜ ᱨᱮ ᱡᱚᱠᱷᱚᱱ ᱞᱮ ᱛᱟᱦᱮᱱ ᱫᱚ ᱦᱟᱸᱜ ᱩᱱ ᱥᱚᱢᱚᱭ ᱩᱱᱤ ᱪᱟᱹᱤᱡ ᱡᱤᱭᱟ ᱪᱟᱹᱤ ᱢᱮᱨᱟ ᱫᱚᱞᱮ ᱡᱟ ᱥᱩᱲᱮ ᱠᱤᱫᱤ ᱜᱤ
ᱦᱮᱸ ᱜᱚᱝᱠᱮ ᱟᱫᱚ ᱚᱱᱟ ᱜᱮᱛᱚᱧ ᱞᱟ. ᱭ ᱫᱟ ᱱᱟ ᱥᱩᱲᱮ ᱯᱚᱨᱮ ᱥᱩᱲᱮ ᱯᱚᱨᱮ ᱟᱯᱮ ᱫᱚ ᱡᱚᱢ ᱜᱩᱲᱭᱟᱹᱜᱮ ᱟᱫᱚ ᱠᱤ ᱥᱚᱸᱜᱮ ᱥᱚᱸᱜᱮ ᱯᱮ ᱨᱩᱣᱟᱹᱲᱼᱟ ᱠᱤ ᱥᱮ ᱛᱟᱦᱮᱱ ᱛᱮᱯᱮ ᱛᱮᱯᱮ ᱟᱨᱚ ᱫᱚᱝ ᱮᱱᱮᱡ ᱦᱩᱭᱩᱜᱼᱟ
ᱦᱮᱸ ᱪᱟᱹᱲᱤ ᱥᱩᱲᱮ ᱡᱚᱢ ᱠᱟᱛᱮᱮᱫ ᱦᱚᱸ ᱚᱱᱟ ᱪᱤ ᱥᱩᱲ ᱡᱟᱦᱟᱸ ᱚᱱᱟ ᱡᱚᱢ ᱠᱟᱛᱮ ᱦᱚᱸ ᱟᱫᱚ ᱦᱮᱸ ᱡᱚᱛᱚᱠᱷᱚᱱ ᱵᱟᱝᱠᱚ ᱵᱤᱫᱤᱭᱮᱫ ᱞᱮᱭᱟ ᱦᱟᱸᱜ ᱟᱠᱩ ᱩᱱ ᱩᱱ ᱫᱷᱟᱹᱵᱤᱡ ᱫᱚ ᱦᱟᱸᱜ ᱠᱤᱱᱛᱩ ᱫᱚᱝ ᱫᱚ ᱮᱱᱮᱡ ᱫᱚ ᱦᱩᱭᱩᱜ ᱜᱮᱭᱟ
ᱚᱸᱭ
ᱟᱫᱚ ᱡᱮ ᱚᱱᱟ ᱪᱟᱹᱨᱤ ᱡᱚᱛᱚ ᱠᱷᱚᱱ ᱵᱟᱝᱠᱚ ᱵᱤᱫᱟ. ᱭᱮᱫ ᱞᱮᱭᱟᱮ ᱚᱱᱛᱮ ᱪᱟᱹᱨᱤ ᱥᱩᱲᱟᱹ ᱦᱚᱸ ᱦᱩᱭᱫᱚ ᱦᱩᱭᱩᱜ ᱜᱮᱭᱟ ᱚᱸᱰᱮ ᱫᱚ ᱵᱟᱨ ᱯᱮ ᱦᱚᱲ ᱠᱚ ᱤᱥᱤᱱ ᱪᱟᱞᱮ ᱦᱟᱛᱟᱳ ᱯᱚᱨᱮ ᱡᱟᱦᱟᱸ ᱛᱤᱱᱟᱹᱜ ᱵᱤᱨᱭᱟ. ᱛ ᱠᱚᱲᱟ ᱚᱸᱰᱮ ᱫᱚ ᱩᱱᱠᱩ ᱫᱚ ᱩᱱᱠᱩ ᱟᱛᱮᱫ ᱫᱚᱝ ᱞᱮ ᱮᱱᱮᱡᱼᱟ
ᱟᱪᱪᱷᱟ ᱜᱚᱝᱠᱮ ᱦᱮᱸ ᱜᱚᱝᱠᱤ ᱱᱚᱣᱟ ᱥᱟᱨ ᱥᱜᱩᱱ ᱵᱟᱯᱟᱨ ᱛᱟᱦᱞᱮ ᱫᱚᱝ ᱮᱱᱮᱡ ᱦᱩᱭᱩᱜᱼᱟ ᱦᱮᱸ ᱟᱪᱪᱷᱟ ᱫᱚᱝ ᱮᱱᱮᱡ ᱞᱟᱦᱟ ᱦᱚᱸ ᱡᱟᱦᱟᱸ ᱵᱟᱞᱟᱭᱟ ᱵᱚᱱ ᱞᱟᱹᱭᱟ ᱦᱮᱸ ᱵᱟᱞᱟᱭᱟ ᱜᱮ ᱫᱚᱝ ᱮᱱᱮᱡ ᱦᱩᱭᱩᱜᱼᱟ ᱦᱮᱸ ᱛᱟᱦᱞᱮ ᱚᱱᱟ ᱵᱟᱫᱟᱭᱟ ᱫᱚ ᱚᱠᱚᱭ ᱠᱚᱠᱚ ᱮᱱᱮᱡᱼᱟ ᱦᱮᱸ ᱚᱸ ᱚᱱᱟ ᱢᱚᱫᱽᱫᱷᱮ ᱨᱮ
ᱟᱫᱚ ᱡᱟᱦᱟᱸ ᱵᱟᱞᱟᱭᱟ ᱵᱟᱞᱟ ᱵᱟᱞᱟ ᱯᱟ. ᱲᱦᱟ. ᱜ ᱡᱟᱦᱟᱸ ᱵᱚᱱ
ᱦᱮᱸ ᱦᱮᱸ ᱦᱮᱸ
ᱵᱟᱞᱟ ᱵᱟᱞᱟ ᱞᱟᱹᱲᱦᱟᱹᱭᱟ ᱫᱚ ᱢᱟᱱᱮ ᱟᱞᱮ ᱥᱮᱱ ᱫᱚ ᱱᱚᱝᱠᱟ ᱦᱩᱭᱩᱜᱼᱟ ᱡᱟᱦᱟᱸ ᱫᱚ ᱮᱸ ᱡᱟᱦᱟᱸᱭ ᱫᱚ ᱢᱟᱱᱮ ᱡᱟᱦᱟᱸᱭ ᱜᱤᱫᱽᱨᱟᱹᱭ ᱵᱟᱲᱟᱭᱮ ᱠᱟᱱᱟ ᱡᱟᱦᱟᱸᱭ ᱜᱤᱫᱽᱨᱟᱹᱭ ᱵᱟᱯᱞᱟᱭᱮ ᱠᱟᱱᱟ ᱦᱟᱸᱜ ᱩᱱᱤ ᱨᱮᱱ ᱠᱚᱲᱟ ᱜᱤᱫ ᱩᱱᱤ ᱨᱮᱱ ᱱᱤ ᱨᱮᱱ ᱜᱚ ᱵᱟᱵᱟ ᱟᱨ ᱡᱟᱦᱟᱸᱭ ᱞᱟᱸᱫᱟ ᱜᱟᱱᱚᱜ ᱜᱚᱲᱚᱢ ᱠᱟ ᱜᱚᱲᱚᱢ ᱡᱟᱦᱟᱸ ᱫᱚ ᱦᱩᱭᱩᱜ ᱠᱟᱱᱟ ᱦᱮᱸ ᱜᱚᱲᱚᱢ ᱵᱩᱰᱦᱤ
ᱦᱩᱸ
ᱩᱱᱠᱩ ᱜᱮ ᱡᱟᱹᱥᱛᱤ ᱠᱟᱭᱛᱮᱠᱚ ᱵᱟᱞᱟ ᱵᱟᱞᱟ ᱯᱟᱹᱲᱦᱟᱹᱜᱼᱟ
ᱚ-
ᱚᱱᱠᱟᱠᱚ ᱚᱱᱟ ᱚᱱᱠᱟᱠᱚ ᱡᱚᱢᱚᱱ ᱢᱤᱫᱴᱟᱝ ᱠᱟᱠᱩ ᱠᱷᱮᱛᱨᱮ ᱨᱮ ᱡᱮᱢᱚᱱ ᱠᱟᱠᱩᱭ ᱡᱩᱫᱤ ᱠᱟᱠᱩ ᱦᱩᱭᱩᱜᱼᱟ ᱢᱟᱱᱮ ᱱᱝᱠᱟᱱ ᱦᱚᱲ ᱡᱩᱫᱤ ᱟᱢ ᱨᱮᱱ ᱠᱟᱠᱩ ᱦᱩᱭᱩᱜ ᱠᱟᱱ ᱛᱟᱞᱮ ᱟᱢ ᱫᱚ ᱜᱤᱫᱽᱨᱟᱹᱢ ᱦᱩᱭᱩᱜ ᱠᱟᱱᱟ ᱛᱚ ᱟᱢ ᱦᱚᱸ ᱢᱤᱫᱴᱟᱝ ᱚᱱᱟ ᱞᱮᱠᱟᱛᱮᱢ ᱩᱯᱟᱹᱥ ᱞᱮᱠᱷᱟᱱ ᱟᱢ ᱫᱚ ᱢᱤᱫᱴᱟᱱ ᱵᱟᱞᱟ ᱠᱚᱲᱟ ᱜᱮᱢ ᱥᱟᱵᱚᱜᱼᱟ
ᱮᱸ
ᱩᱱᱠᱩ ᱩᱱᱠᱩ ᱫᱚ ᱢᱟᱱᱮ ᱩᱱᱠᱩ ᱨᱮᱱ ᱡᱟᱦᱟᱸᱭ ᱜᱚᱼ ᱵᱟᱵᱟ ᱠᱚ ᱛᱟᱦᱮᱱᱟ ᱩᱱᱠᱩᱜ ᱜᱮ ᱡᱟᱹᱥᱛᱤ ᱠᱟᱭᱛᱮ ᱵᱟᱞᱟ ᱯᱟᱹᱲᱦᱟᱹ ᱫᱚᱠᱚ ᱠᱚᱨᱟᱣ ᱜᱮᱭᱟ ᱜᱚ ᱵᱟᱵᱟ ᱜᱮ
ᱚ ᱟᱪᱪᱷᱟ ᱟᱪᱪᱷᱟ ᱦᱮᱸ ᱦᱮᱸ ᱟᱨ ᱛᱟᱦᱚᱞᱮ‌ ᱟᱵᱚ ᱫᱚᱵᱚᱱ ᱧᱮᱞ ᱧᱟᱢ ᱜᱚᱫᱟ ᱪᱮᱛᱟ ᱞᱟᱦᱟᱭᱟ ᱠᱚ ᱫᱚ ᱵᱟᱝᱠᱚ ᱡᱚᱴᱮᱫᱚᱜ-ᱟ ᱥᱟᱸᱜᱤᱧ ᱥᱟᱺᱜᱤᱧ᱾ ᱚᱱᱟ ᱠᱚ ᱜᱚᱰ ᱡᱚᱱᱟᱜ-ᱟ ᱠᱚ ᱦᱮᱸ ᱥᱮ ᱟᱨ ᱟᱯᱮ ᱥᱮᱫ ᱦᱚᱸ ᱛᱤᱱᱟᱹᱜ ᱠᱚ ᱜᱚᱰ ᱡᱚᱱᱟᱜ-ᱟ
ᱦᱮᱸ ᱦᱮᱸ ᱚᱝᱠᱟ ‌ᱜᱮ ᱚᱝᱠᱟ ᱜᱮ ᱚᱝᱠᱟ ᱜᱮ᱾
ᱚᱸ ᱟᱨ ᱮᱸ ᱜᱚᱝᱠᱮ ᱞᱟᱹᱭ ᱵᱤᱱ
ᱪᱮᱫ ᱵᱤᱱ ᱞᱟᱹᱭᱮᱫᱟ
ᱦᱮᱸ ᱜᱚᱝᱠᱮ ᱟᱹᱵᱤᱱ ᱞᱟ. ᱭᱵᱤᱱ ᱪᱮᱫ ᱵᱤᱱ ᱞᱟᱹᱭ ᱮᱫᱟ
ᱚ ᱚᱱᱮ ᱡᱮᱢᱚᱱ ᱚᱱᱮ ᱡᱟᱦᱟᱸᱨᱮ ᱵᱟᱞᱟ ᱠᱚ ᱪᱟᱞᱟᱜ ᱟᱠᱚ
ᱚᱸ
ᱛᱚ ᱪᱟᱞᱟ ᱠᱷᱮᱛᱨᱚ ᱫᱚ ᱢᱟᱱᱮ ᱟᱠᱚ ᱠᱤᱱ ᱢᱟᱱᱮ ᱚᱠᱟᱥᱮ ᱯᱟᱥᱴᱟ ᱠᱚ ᱞᱟᱦᱟᱜ ᱛᱟᱦᱮᱱ ᱜᱮᱭᱟ ᱚᱱᱟ ᱠᱩᱲᱤ ᱯᱟᱦᱴᱟ ᱠᱚ ᱞᱟᱦᱟᱜ ᱛᱟᱦᱮᱱ ᱜᱮᱭᱟ ᱥᱮ ᱠᱚᱲᱟ ᱯᱟᱦᱟᱴᱟ ᱠᱚ ᱞᱟᱦᱟᱜ ᱛᱟᱦᱮᱱ ᱜᱮᱭᱟ
ᱡᱚᱦᱟᱨ ᱥᱩᱢᱚᱭ
ᱵᱟ ᱡᱚᱦᱟᱨ ᱥᱩᱚᱢᱚᱭ ᱫᱚ ᱵᱟᱝ ᱡᱮᱢᱚᱱ ᱦᱮᱸ ᱡᱚᱠᱷᱚᱱ ᱵᱟᱞᱟ ᱯᱟᱹᱬᱦᱟᱜᱹ ᱠᱚ ᱪᱟᱞᱟᱜ-ᱟ ᱟᱫᱚ ᱠᱩᱲᱤ ᱯᱟᱦᱴᱟ ᱦᱚᱸ ᱠᱚ ᱞᱟᱦᱟ ᱛᱮᱠᱚ ᱦᱤᱡᱩᱜ ᱜᱮᱭᱟ ᱥᱮ ᱠᱚᱲᱟ ᱯᱟᱦᱴᱟ ᱦᱚᱸ ᱥᱮ ᱞᱟᱦᱟ ᱛᱮᱠᱩ ᱦᱤᱡᱩᱜ ᱜᱮᱭᱟ?
ᱠᱚᱲᱟ ᱯᱟᱦᱴᱟ ᱦᱚᱸ ᱟᱫᱚ ᱠᱚ ᱪᱟᱞᱟᱜ ᱜᱮᱭᱟ ᱠᱚ᱾
ᱦᱮᱸ ᱠᱚᱲᱟ ᱯᱟᱦᱴᱟ ᱠᱷᱚᱱᱟᱝ?
ᱠᱚ, ᱦᱮᱸ ᱦᱮᱸ ᱦᱮᱸ᱾
ᱟᱞᱮ ᱥᱮᱱ ᱫᱚ ᱟᱞᱮ ᱥᱮᱱ ᱫᱚ ᱟᱞᱮ ᱥᱮᱱ ᱫᱚ ᱟᱞᱮ ᱥᱮᱫ ᱠᱩᱲᱤ ᱜᱤᱫᱽᱨᱟᱹ ᱯᱟᱦᱴᱟ ᱠᱚ ᱦᱤᱡᱩᱜ ᱛᱮᱦᱮᱸᱱᱟ᱾ ᱛᱟᱨᱯᱚᱨᱮ ᱟᱞᱮ ᱠᱚᱲᱟ ᱜᱤᱫᱽᱨᱟᱹ ᱯᱟᱦᱴᱟ ᱠᱷᱚᱱᱟᱜ ᱪᱟᱞᱟᱜ ᱞᱮ ᱵᱟᱞᱟ ᱯᱟᱹᱲᱼᱼ
ᱟᱫᱚ ᱜᱚᱝᱠᱮ ᱛᱟᱦᱚᱞᱮ? ᱱᱮᱛᱟᱨᱟᱜ ᱵᱟᱯᱞᱟ ᱠᱚᱨᱮ ᱛᱚ ᱟᱵᱚ ᱦᱚᱸ ᱡᱚ ᱩᱸ ᱵᱚᱱ ᱥᱚᱢᱟᱹᱭ ᱵᱚᱫᱚᱞ ᱥᱟᱶ ᱥᱟᱶᱛᱮ ᱞᱟᱦᱟ ᱛᱮᱱ ᱩᱝᱠᱩ ᱮᱸ ᱦᱟᱱᱮ ᱵᱟᱯᱞᱟ ᱠᱚᱨᱮ ᱩᱸ ᱠᱚᱸᱰᱷᱟ ᱨᱟᱥᱮ ᱠᱚ ᱜᱮ ᱧᱮᱞ ᱧᱟᱢ ᱠᱟᱱᱟ ᱦᱮᱸ ᱡᱚᱢ ᱵᱟᱲᱟᱼᱼ ᱚᱝᱠᱟ ᱛᱮᱜᱮ ᱵᱟᱯᱞᱟ ᱦᱚᱸ ᱰᱚᱜᱽ ᱟᱨ ᱚᱱᱟᱜᱮ ᱴᱷᱤᱠ ᱟᱪᱪᱷᱟ ᱱᱮᱛᱟᱨ ᱜᱮ ᱜᱚᱝᱠᱮ ᱛᱟᱦᱞᱮ ᱚᱱᱟ ᱟᱹᱨᱩ ᱯᱷᱮᱨᱟᱣ ᱠᱟᱛᱮᱜ ᱟᱨ ᱱᱚᱶᱟ ᱠᱤ ᱠᱟᱱᱟ ᱡᱮ ᱵᱟᱨ ᱫᱷᱚᱯ ᱠᱷᱚᱱᱟᱜ ᱜᱚᱝᱠᱮ ᱢᱮᱫ ᱴᱟᱝ ᱵᱟᱯᱞᱟ ᱚᱲᱟᱜ ᱨᱮ᱾ ᱟᱸ ᱡᱤᱞ ᱦᱟᱠᱚ ᱮᱢ ᱛᱮᱜᱮ ᱦᱚᱭᱚᱜ ᱛᱟᱭᱟ ᱥᱮ ᱟᱡ ᱪᱮᱫ ᱞᱮᱠᱟ ᱫᱟᱲᱮᱭᱟᱜ-ᱟ ᱚᱱᱠᱟ ᱮᱢ ᱞᱮᱠᱷᱟᱱ ᱦᱚᱸ ᱜᱟᱱᱚᱜ ᱜᱮᱭᱟ᱾
ᱛᱚ ᱤᱧᱟᱜ ᱢᱮᱱ ᱛᱮᱫᱚ ᱱᱚᱶᱟ ᱜᱤᱧ ᱢᱮᱱᱟ ᱛᱚ ᱞᱟᱦᱟ ᱛᱮ ᱡᱟᱦᱟᱸ ᱞᱮᱠᱟ ᱵᱷᱟᱵᱽ ᱛᱮ ᱵᱟᱯᱞᱟ ᱦᱚᱭᱚᱜ ᱠᱟᱱ ᱛᱮᱦᱮᱸᱱᱟ ᱡᱟᱦᱟᱸ ᱞᱮᱠᱟ ᱜᱮ ᱫᱟᱹᱞᱼᱼ ᱠᱚ ᱡᱚᱢ ᱧᱩᱭᱮᱜ ᱛᱮᱦᱮᱱᱟ ᱥᱮᱛᱟ ᱵᱟᱯᱞᱟ ᱯᱟᱹᱦᱤᱞᱮ ᱯᱟᱲᱟᱢ ᱠᱚ ᱫᱟᱹᱞ ᱨᱟᱹᱥᱮ ᱵᱟᱝ ᱚᱴᱟᱝ ᱫᱟᱹᱞ ᱡᱚᱡᱚ ᱡᱚᱡᱚ ᱦᱚᱸ ᱠᱚ ᱨᱟᱥᱤ ᱭᱮᱫ ᱛᱟᱦᱮᱱ ᱜᱮᱭᱟ ᱚᱱᱟ ᱞᱮᱠᱟ‌ ᱛᱮ᱾ ᱟᱫᱚ ᱚᱧᱟ ᱞᱮᱠᱟ ᱛᱮ ᱵᱟᱯᱞᱟ ᱨᱮ‌ᱫᱚ ᱮᱱᱛᱮᱜ ᱟᱰᱤᱴᱟᱜ ᱜᱮ ᱯᱟᱞᱴᱟᱣ ᱫᱚ ᱯᱟᱞᱴᱟᱣ ᱠᱟᱱᱟ᱾ ᱛᱚ ᱡᱩᱜᱽ ᱢᱤᱞᱟᱹᱣ ᱞᱮᱠᱷᱟᱱ ᱫᱚ ᱡᱟᱦᱟᱸ ᱛᱤᱱᱟᱹᱜ ᱴᱟᱜ ᱤᱧ ᱫᱩᱧ ᱢᱮᱱᱟ ᱡᱟᱦᱟᱸ ᱛᱤᱱᱟᱹᱜ ᱴᱟᱜ ᱫᱟᱲᱤᱭᱟᱜ-ᱟ ᱡᱟᱦᱟᱸ ᱛᱤᱱᱟᱹᱜ ᱡᱩᱫᱤ ᱵᱟᱢ ᱫᱟᱲᱮᱭᱟᱜ-ᱟ ᱡᱮ ᱵᱟᱯᱞᱟ ᱨᱮ ᱵᱷᱚᱡᱽ ᱮᱢ ᱜᱮ ᱞᱟᱜᱟᱜ-ᱟ ᱱᱚᱝᱠᱟ ᱱᱟᱜ ᱠᱟᱛᱷᱟ ᱫᱚ ᱵᱟᱝ ᱠᱟᱱᱟ ᱤᱧᱟᱜ ᱢᱮᱱ ᱛᱮᱫᱚᱭ ᱢᱮᱱᱟ᱾ ᱛᱚ ᱤᱧ ᱛᱮᱫᱚᱧ ᱢᱮᱱᱟ ᱵᱟᱯᱞᱟᱜ ᱠᱟᱱᱟᱢ ᱡᱟᱦᱟᱸ ᱛᱤᱱᱟᱹᱜ ᱴᱟᱜ ᱛᱮᱢ ᱫᱟᱲᱤᱭᱟᱜ-ᱟ ᱩᱱᱟᱹᱜᱼᱼ ᱱᱟᱹᱝ ᱜᱮ ᱠᱚᱨᱟᱣ ᱢᱮ ᱡᱟᱦᱟᱸ ᱵᱟᱢ ᱫᱟᱲᱮᱤᱟᱜ- ᱟ ᱚᱱᱟ ᱫᱚᱼᱼ ᱡᱮ ᱮᱢ ᱜᱮ ᱞᱟᱜᱟᱜ-ᱟ ᱵᱷᱚᱡᱽ ᱮᱢ ᱛᱮᱜᱮ ᱦᱩᱭᱩᱜ-ᱟ ᱱᱚᱶᱟ ᱫᱚ ᱤᱧᱟᱜ ᱢᱮᱱ ᱛᱮᱫᱚᱧ ᱢᱮᱱᱟ ᱡᱮ ᱚᱱᱮᱼᱼ ᱵᱟ ᱡᱟᱝ ᱵᱟᱝ ᱴᱷᱤᱠ ᱜᱮᱭᱟ ᱢᱟᱱᱮ ᱤᱧᱟᱜ ᱮᱱ ᱛᱮᱫᱚᱧ ᱱᱚᱶᱟ ᱜᱤᱧ ᱢᱮᱱᱟ ᱡᱮᱼᱼ ᱛᱚ ᱚᱱᱟ ᱛᱮᱧ ᱢᱮᱱᱟ ᱡᱮ ᱦᱮᱸ ᱡᱟᱦᱟᱸ ᱛᱤᱱᱟᱹᱜ ᱴᱟᱝᱤᱧ ᱫᱟᱲᱤᱭᱟᱜ ᱩᱱᱟᱹᱜ ᱴᱟᱝ ᱜᱤᱧ ᱠᱚᱨᱟᱣᱟ᱾
ᱦᱚᱸ, ᱦᱮᱸ ᱜᱚᱝᱠᱮ ᱚᱝᱠᱟ ᱜᱮ ᱮᱠᱟᱞ ᱞᱟᱹᱠᱛᱤ ᱠᱟᱱᱟ ᱡᱷᱚᱛᱚ ᱦᱚᱲᱟᱜ ᱟᱸ ᱟᱵᱚᱣᱟᱜ ᱛᱤ ᱠᱟᱹᱴᱩᱵ ᱡᱮᱢᱚᱱ ᱡᱷᱚᱛᱚ ᱦᱚᱲ ᱵᱟᱝ ᱥᱚᱢᱟᱱᱟ ᱟᱹᱛᱩ‌ ᱨᱮ ᱡᱟᱦᱟᱸᱭ ᱜᱤᱨᱟᱹᱵᱟᱹᱥᱤ ᱠᱟᱛᱮᱜ ᱢᱮᱱᱟᱜ ᱟᱵᱚᱣᱟᱜ ᱥᱟᱱᱟᱢ ᱦᱚᱲ ᱫᱚ ᱟᱨ ᱵᱟᱝ ᱠᱚ ᱥᱚᱢᱟᱱᱟ᱾ ᱟᱫᱚ ᱚᱠᱚᱭ ᱪᱮᱫ ᱞᱮᱠᱟ ᱫᱟᱲᱮᱭᱟᱜ-ᱟ ᱚᱱᱠᱟᱭ ᱮᱢᱟ ᱵᱚᱱᱟ ᱟᱫᱚ ᱚᱱᱟ ᱨᱮᱱᱟᱜ ᱡᱳᱨ ᱨᱮᱱᱟᱜ ᱫᱚᱼᱼ ᱦᱚᱸ ᱚᱠᱚᱭ ᱦᱚᱸ ᱵᱟᱵᱚᱱ ᱫᱟᱵᱟᱣ ᱫᱷᱮᱡᱭᱟ ᱜᱚᱝᱠᱮ, ᱡᱚᱨᱼᱼ ᱦᱚᱸ᱾ ᱦᱮᱸ ᱛᱩᱵᱩ ᱨᱮᱦᱚᱸ ᱜᱚᱝᱠᱮ ᱦᱮᱸ ᱞᱟᱹᱭ ᱵᱤᱱ ᱜᱚᱝᱠᱮ ᱞᱟᱹᱭ ᱵᱤᱱ?
ᱥᱮᱜ ᱡᱚᱠᱚᱱ ᱪᱤᱞᱤ‌ ᱞᱮᱠᱟ ᱚᱱᱮ ᱡᱮᱢᱚᱱ ᱦᱮᱸ ᱵᱟᱯᱞᱟ ᱨᱮ ᱰᱤᱡᱮ ᱠᱚᱯᱮ ᱵᱮᱵᱷᱟᱨ ᱜᱮᱭᱟ ᱥᱮ ᱵᱟ ᱥᱮ ᱛᱩᱢᱫᱟᱹᱜ ᱴᱟᱢᱟᱠ ᱛᱮᱜᱮ ᱡᱟᱥᱛᱤ ᱵᱟᱯᱞᱟ ᱠᱩᱼᱼ ᱥᱮ ᱫᱚᱝ ᱠᱚ ᱯᱮ ᱮᱱᱮᱡ ᱜᱮᱭᱟ᱾
ᱵᱟᱝ ᱜᱚᱝᱠᱮ ᱟᱵᱚ ᱥᱮᱫᱟᱭ ᱠᱷᱚᱱ ᱫᱚ ᱛᱤᱥ ᱦᱚᱸ ᱚᱝᱠᱟ ᱟᱵᱚ ᱫᱚ᱾ ᱟᱵᱚ ᱫᱚ ᱵᱚᱠᱥᱚ ᱠᱚᱫᱚ ᱟᱵᱚ ᱫᱚ ᱴᱟᱢᱟᱠ ᱞᱮᱜᱽᱲᱟ ᱜᱮ ᱠᱟᱱ ᱛᱟᱵᱚᱱᱟ ᱮᱴᱟᱜ ᱟᱹᱛᱩ ᱨᱮ ᱧᱮᱞ ᱧᱟᱢᱚᱜ ᱠᱟᱱᱟ ᱜᱚᱝᱠᱮ ᱡᱟᱦᱟᱱᱟᱜ ᱵᱟᱦᱟ ᱢᱟᱜ ᱢᱚᱬᱮ ᱵᱟᱥᱠᱮ ᱡᱟᱦᱟᱸ ᱵᱚᱱ ᱞᱟᱹᱭᱟ ᱚᱱᱟ ᱫᱚᱥᱟᱨ ᱦᱚᱸ ᱧᱮᱞ ᱧᱟᱢ ᱟᱠᱟᱱᱟ᱾ ᱟᱞᱮ ᱟᱛᱩ ᱨᱮᱫᱚ ᱜᱚᱝᱠᱮ‌ ᱮᱠᱟᱞ ᱜᱮ ᱵᱟᱝ ᱚᱱᱟ ᱫᱚ ᱵᱟᱝ ᱪᱟᱞᱟᱜ-ᱟ᱾ ᱵᱚᱨᱚᱝ ᱵᱚᱨᱚᱝ ᱤᱭᱟᱹ ᱚᱱᱮ ᱛᱩᱢᱟᱠ ᱴᱟᱢᱟᱠ ᱛᱩᱢᱫᱟᱜ ᱛᱮᱜᱮ ᱮᱱᱮᱡ ᱥᱤᱨᱤᱼᱼ ᱞᱟᱹᱭ ᱦᱩᱭᱩᱜ-ᱟ ᱚᱱᱟ ᱫᱚ ᱵᱟᱝ ᱜᱮᱞᱮ ᱟᱹᱜᱩᱭ ᱜᱮᱭᱟ ᱜᱚᱝᱠᱮ᱾
ᱰᱤᱡᱮ ᱫᱚ ᱮᱠᱟᱞ ᱜᱮ ᱵᱟᱝ᱾
ᱦᱮᱸ ᱵᱟ ᱰᱤᱡᱮ ᱵᱟᱡᱽᱱᱟ ᱠᱚᱫᱚ ᱵᱚᱠᱥᱚ ᱠᱚᱫᱚ ᱵᱟᱝ ᱞᱮ ᱟᱹᱜᱩᱭᱟ᱾
ᱟᱹᱰᱤ ᱟᱹᱰᱤ ᱱᱟᱯᱟᱭ ᱟᱹᱰᱤ ᱱᱟᱯᱟᱭ ᱥᱮᱫᱟᱭ ᱦᱟᱯᱲᱟᱢ ᱞᱮᱠᱟ ᱯᱮ ᱥᱟᱵ ᱨᱟᱠᱟᱵ ᱠᱟᱜ ᱛᱟᱵᱚᱱᱟ ᱚᱱᱟ ᱟᱹᱰᱤ ᱵᱷᱟᱜᱤ ᱜᱮ᱾ ᱟᱞᱮ ᱥᱮᱫ ᱦᱚᱸ ᱱᱚᱝᱠᱟ ᱜᱮ ᱟᱞᱮ ᱟᱨ ᱟᱞᱮ ᱥᱮᱫ ᱫᱚ ᱟᱞᱮ ᱟᱛ ᱟᱞᱮ ᱫᱷᱟᱨᱮ ᱯᱟᱥᱮ ᱦᱚᱸ ᱱᱚᱝᱠᱟ ᱧᱮᱞ ᱦᱚᱭ ᱠᱟᱱᱟ ᱢᱟᱱᱮ ‌ᱱᱮ ᱰᱤᱡᱮ ᱰᱤᱡᱮ ᱫᱚᱠᱚ ᱟᱼᱼ